ᱦᱮᱞᱳ ᱜᱚᱢᱠᱮ ᱡᱚᱦᱟᱨ ᱜᱮ ᱦᱮᱸ ᱥᱟᱹᱜᱩᱱ ᱥᱮᱛᱟᱜ ᱜᱚᱢᱠᱮ᱾
ᱦᱮᱸ ᱡᱚᱦᱟᱨ ᱜᱮ ᱜᱚᱝᱠᱮ᱾
ᱛᱚ ᱜᱚᱝᱠᱮ ᱪᱮᱫ ᱵᱟᱨᱮ ᱛᱮ ᱟᱞᱟᱝ ᱜᱟᱞᱚᱪ ᱞᱮᱠᱷᱟᱱ ᱵᱷᱟᱜᱤᱜᱼᱟ ᱠᱟᱹᱴᱤᱡ ᱟᱹᱵᱤᱱ ᱞᱟᱹᱭ ᱵᱤᱱ ᱟᱹᱞᱤᱧ ᱚᱱᱟ ᱴᱚᱯᱤᱠ ᱵᱟᱨᱮᱛᱮ ᱟᱹᱞᱤᱧ ᱦᱚᱸ ᱞᱤᱧ ᱞᱟᱹᱭᱟ ᱟᱹᱵᱤᱱ ᱦᱚᱸᱵᱤᱱ ᱞᱟᱹᱭᱟ ᱞᱟᱹᱭ ᱵᱤᱱ ᱪᱮᱫ ᱵᱟᱨᱮᱛᱮ?
ᱟᱪᱪᱷᱟ ᱟᱪᱪᱷᱟ ᱟᱪᱪᱷᱟ᱾ ᱛᱚ ᱟᱹᱞᱤᱧ ᱞᱤᱧ ᱢᱮᱱᱫᱟ ᱡᱮ ᱱᱚᱣᱟ ᱞᱟᱭᱚᱝ ᱵᱟᱨᱮᱛᱮ ᱞᱟᱝ ᱜᱟᱞᱢᱟᱨᱟᱣ ᱞᱮᱠᱷᱟᱱ ᱢᱟᱝ ᱱᱟᱯᱟᱭ ᱠᱚᱜ ᱟ ᱡᱮ ᱱᱚᱣᱟ ᱟᱵᱚ ᱯᱚᱨᱤᱵᱮᱥ ᱵᱟᱨᱮᱛᱮ ᱟᱨᱠᱤ ᱪᱤᱠᱟᱹᱛᱮ ᱱᱟᱯᱟᱭ ᱵᱚᱱ ᱫᱚᱦᱚᱭᱟ ᱪᱤᱠᱟᱹᱛᱮ ᱵᱟᱝ ᱟᱨᱠᱤ
ᱦᱮᱸ ᱟᱪᱷᱟ ᱟᱪᱷᱟ ᱢᱟ ᱟ. ᱵᱤᱱ ᱟᱨᱟᱢᱵᱚᱭ ᱵᱤᱱ ᱟᱞᱤᱧ ᱞᱤᱧ ᱞᱟᱹᱭᱟ ᱯᱳᱭᱞᱳ ᱟᱵᱤᱱ ᱟᱨᱚᱢᱵᱚᱭ ᱵᱤᱱ
ᱦᱮᱸ ᱛᱚ ᱮ ᱯᱩᱭᱞᱩ ᱨᱮ ᱟᱹᱵᱤᱱ ᱴᱷᱮᱱ ᱠᱩᱠᱞᱤ ᱞᱤᱧ ᱫᱚᱦᱚᱭᱟ ᱡᱮ ᱟᱵᱚ ᱡᱮ ᱱᱚᱣᱟ ᱯᱚᱨᱤᱵᱮᱥ ᱛᱚ ᱟᱵᱚ ᱪᱮᱫ ᱞᱮᱠᱟᱱᱟᱜ ᱵᱚᱱ ᱢᱮᱱ ᱫᱟᱲᱮᱭᱟᱜᱼᱟ ᱡᱮ ᱱᱤᱭᱟᱹ ᱠᱚᱫᱚ ᱮ ᱯᱚᱨᱤᱵᱮᱥ ᱠᱟᱱᱟ ᱟᱨᱠᱤ
ᱮᱸ ᱟᱹᱞᱤᱧ ᱞᱟᱹᱭᱟ ᱯᱚᱨᱤᱵᱮᱥ ᱫᱚ ᱱᱚᱝᱠᱟᱱᱟᱜ ᱠᱟᱱᱟ ᱦᱮᱸᱥᱮ ᱟᱵᱚ ᱡᱟᱦᱟᱸ ᱮ ᱟᱵᱚ ᱡᱟᱦᱟᱸ ᱥᱟᱱᱛᱟᱲ ᱥᱟᱱᱛᱟᱲ ᱟᱵᱚ ᱟᱹᱫᱤᱢ ᱟᱹᱫᱢᱤ ᱥᱮ ᱟᱵᱚ ᱮ ᱤᱭᱟ. ᱪᱮᱫ ᱠᱚ ᱞᱟ. ᱭᱟ ᱦᱟᱲᱟᱢ ᱦᱟᱯᱲᱟᱢ ᱠᱷᱚᱱᱟᱜ ᱡᱟᱦᱟᱸ ᱞᱮᱠᱟ ᱵᱤᱨ ᱜᱟᱡᱟᱲ ᱠᱚ ᱥᱮ ᱵᱤᱨ ᱜᱟᱡᱟᱲ ᱵᱷᱤᱛᱤᱨ ᱨᱮ ᱟᱵᱚ ᱥᱤᱫᱩ ᱠᱟᱹᱱᱩ ᱪᱟᱸᱫ ᱵᱷᱳᱭᱨᱚᱵ ᱡᱟᱦᱟᱸ ᱫᱚ ᱦᱩᱭᱩᱜ ᱠᱟᱱᱟ ᱵᱤᱨ ᱜᱟᱡᱟᱲ ᱠᱷᱚᱱᱟᱜ ᱜᱮ ᱤᱭᱟᱹ ᱠᱟᱛᱮᱫ ᱤᱝᱨᱮᱡᱽ ᱠᱚ ᱪᱮᱛᱟᱱ ᱨᱮ ᱡᱟᱦᱟᱸ ᱦᱮᱸ ᱮ ᱠᱟᱛᱮ ᱡᱟᱦᱟᱸ ᱞᱮᱠᱟ ᱠᱟᱛᱮᱜ ᱟᱵᱚ ᱱᱚᱜᱼᱚᱭ ᱤᱭᱟᱹ ᱪᱮᱫ ᱠᱚ ᱞᱟᱹᱭᱟ ᱡᱟᱦᱟᱸ ᱫᱚ ᱚᱱᱮ ᱥᱮ ᱡᱟᱦᱟᱸ ᱠᱚ ᱞᱟᱹᱭᱟ ᱪᱮᱫ ᱠᱟᱞᱤᱧ ᱞᱟᱹᱭᱟ ᱦᱟᱯᱮ ᱱᱚᱜᱼᱚᱭ ᱡᱮ ᱡᱟᱸᱦᱟ ᱯᱷᱩᱨᱜᱟᱹᱞ ᱠᱮᱫ ᱫᱚ ᱫᱤᱥᱚᱢ ᱦᱮᱸᱥᱮ ᱱᱚᱜᱼᱚ ᱱᱚᱝᱠᱟ ᱡᱤᱱᱤᱥ ᱡᱟᱦᱟᱸ ᱫᱚ ᱦᱩᱭᱩᱜ ᱠᱟᱱᱟ ᱦᱚᱜ ᱚᱭ ᱵᱤᱨ ᱜᱟᱡᱟᱞ ᱠᱚ ᱡᱟᱸᱦᱟ ᱞᱮᱠᱟ ᱱᱤᱛᱚᱜ ᱱᱤᱛᱚᱜ ᱟᱥᱛᱮ ᱟᱥᱛᱮ ᱛᱮ ᱞᱩᱯᱛᱚ ᱪᱟᱵᱟᱜ ᱠᱟᱱᱟ ᱥᱮ ᱵᱤᱞᱩᱯᱛᱚ ᱪᱟᱵᱟᱜ ᱠᱟᱱᱟ ᱟᱥᱛᱮ ᱟᱥᱛᱮ ᱠᱚ ᱡᱷᱚᱛᱚ ᱠᱚ ᱜᱮᱫ ᱫᱟ ᱥᱚᱨᱠᱟᱨ ᱠᱚᱦᱚᱸ ᱠᱚ ᱜᱮᱫ ᱫᱟ ᱟᱨ ᱟᱵᱚ ᱦᱚᱲ ᱛᱚᱵᱚᱱ ᱜᱮᱫᱮᱜ ᱜᱮᱭᱟ ᱵᱟᱝᱢᱟ ᱦᱮᱸ ᱦᱚᱲ ᱢᱟᱵᱚᱱ ᱜᱮᱫ ᱟ ᱟᱫᱚ ᱮᱸ ᱟᱵᱚ ᱦᱚᱲ ᱵᱚᱱ ᱜᱮᱫ ᱫᱟ ᱠᱤᱱᱛᱩ ᱚᱱᱟ ᱫᱚ ᱚᱠᱚᱭ ᱦᱚᱸ ᱵᱟᱠᱚ ᱨᱚᱦᱚᱭᱮᱫᱟ ᱚᱱᱠᱟᱱᱟᱜ ᱠᱤᱪᱷᱩ ᱚᱱᱟ ᱠᱚ ᱡᱤᱱᱤᱥ ᱧᱮᱞᱚᱜ ᱠᱟᱱᱟ ᱱᱚᱜᱼ ᱱᱚᱣᱟ ᱠᱚ ᱡᱤᱱᱤᱥ ᱪᱮᱛᱟᱱ ᱨᱮ ᱟᱵᱚ ᱡᱩᱫᱤ ᱠᱟᱹᱴᱤᱡ ᱵᱚᱱ ᱢᱮᱸᱫ ᱞᱩᱛᱩᱨᱼᱟ ᱛᱚ ᱠᱟᱹᱴᱤᱡ ᱵᱷᱟᱜᱮᱜᱜᱼᱟ ᱥᱮ ᱱᱚᱝᱠᱟᱱᱟᱜ ᱩᱭᱦᱟᱹᱨᱟ ᱵᱷᱟᱵᱱᱟ ᱫᱚᱦᱚ ᱞᱮᱠᱷᱟᱱ ᱵᱷᱟᱜᱮᱜᱜᱼᱟ ᱚᱱᱟ ᱠᱚ ᱪᱤᱱᱛᱟᱹ ᱵᱷᱟᱵᱽᱱᱟ ᱢᱚᱱᱮ ᱦᱩᱭᱩᱜᱼᱟ ᱡᱮ ᱱᱚᱜᱼ ᱱᱚᱣᱟ ᱠᱚᱫᱚ ᱦᱩᱭᱩᱜ ᱠᱟᱱᱟ ᱟᱵᱚ ᱯᱚᱨᱤᱵᱮᱥ ᱫᱚ ᱪᱮᱫ ᱞᱮᱠᱟ ᱯᱚᱨᱤᱵᱮᱥ ᱫᱚ ᱦᱩᱭᱩᱜ ᱠᱟᱱᱟ ᱡᱮ ᱟᱵᱚ ᱚᱱᱟ ᱫᱟᱨᱮ ᱯᱟᱟᱞᱞᱟ ᱠᱚ ᱛᱟᱦᱮᱸ ᱞᱮᱱᱠᱷᱟᱱ ᱜᱮ ᱡᱚᱛᱚ ᱠᱤᱪᱷᱩ ᱨᱮᱱᱟᱜ ᱤᱭᱟᱹ ᱢᱟᱱᱮ ᱡᱟᱦᱟᱸᱵᱚ ᱦᱮᱸ ᱡᱟᱦᱟᱸ ᱫᱚ ᱯᱟᱹᱦᱤᱞ ᱫᱚ ᱡᱚᱢᱱᱟᱜᱱᱟᱜ ᱯᱚᱞᱴᱚᱞ ᱡᱚᱢ ᱠᱟᱛᱮᱜ ᱠᱚ ᱛᱟᱦᱮᱱ ᱠᱟᱱ ᱛᱟᱦᱮᱸ ᱚᱱᱟ ᱠᱚ ᱡᱤᱱᱤᱥ ᱮᱸ ᱩᱸ ᱵᱚᱱ ᱧᱟᱢᱟ ᱧᱟᱢ ᱦᱚᱸ ᱟᱨ ᱟᱵᱚᱣᱟᱜ ᱯᱚᱨᱤᱵᱮᱥ ᱦᱚᱸ ᱱᱚᱣᱟ ᱦᱮᱸ ᱡᱩᱫᱤ ᱟᱵᱚ ᱚᱭ ᱧᱮᱞ ᱢᱮ ᱱᱤᱛᱚᱜ ᱱᱚᱣᱟ ᱡᱩᱜ ᱨᱮ ᱦᱮᱡ ᱠᱟᱛᱮ ᱡᱟᱦᱟᱸ ᱫᱚ ᱦᱩᱭᱩᱜ ᱠᱟᱱᱟ ᱫᱟᱨᱮ ᱯᱟᱞᱞᱟ ᱵᱟᱝ ᱠᱷᱟᱹᱤᱨ ᱛᱮ ᱟᱵᱚ ᱱᱤᱛᱚᱜ ᱯᱚᱸᱪᱟᱥ ᱰᱤᱜᱨᱤ ᱥᱮᱞᱥᱤᱭᱟ ᱥᱟᱦ ᱦᱩᱭᱩᱜ ᱠᱟᱱ ᱛᱟᱵᱚ ᱥᱮ ᱥᱤᱛᱩᱝ ᱞᱚᱞᱚ ᱛᱮ ᱟᱵᱚ ᱤᱭᱟᱹᱜ ᱠᱟᱱᱟ ᱯᱟᱹᱦᱤᱞ ᱫᱚ ᱱᱚᱝᱠᱟᱱᱟᱹᱜ ᱥᱤᱛᱩᱝ ᱞᱚᱞᱚ ᱫᱚ ᱡᱟᱱᱤᱡ ᱵᱟᱝ ᱛᱟᱦᱮᱸ ᱞᱮᱱᱟ ᱫᱟᱨᱮ ᱯᱟᱞᱟ ᱦᱚᱸ ᱡᱟᱹᱥᱛᱤ ᱛᱟᱦᱮᱸ ᱞᱮᱱᱟ ᱱᱤᱛᱚᱜ ᱫᱚᱟᱱᱟ ᱱᱚᱣᱟ ᱠᱚᱠᱟᱨᱠᱷᱟᱱᱟ ᱠᱚ ᱵᱟᱹᱭᱥᱟᱹᱜ ᱠᱟᱱᱟ ᱟᱵᱚ ᱥᱟᱱᱛᱟᱲ ᱠᱚᱣᱟᱜ ᱡᱟᱦᱟᱸ ᱮ ᱡᱟᱭᱜᱟ ᱠᱚ ᱟᱵᱚ ᱵᱚᱱ ᱮᱲᱮᱮᱡᱚᱜ ᱠᱟᱱᱟ ᱛᱟᱨᱯᱚᱨ ᱟᱫᱚ ᱛᱟᱨᱯᱚᱨ ᱚᱱᱟ ᱠᱷᱟᱹᱛᱤᱨ ᱛᱮ ᱞᱟᱹᱭᱮᱫ ᱟᱹᱞᱤᱧ ᱟᱹᱞᱤᱧ ᱡᱮ ᱱᱚᱣᱟ ᱠᱚ ᱡᱤᱱᱤᱥ ᱪᱮᱛᱟᱱ ᱨᱮ ᱟᱵᱚ ᱠᱟᱹᱴᱤᱡᱫ ᱞᱩᱛᱩᱨ ᱫᱚᱨᱠᱟᱨᱚᱜᱼᱟ ᱱᱚᱝᱠᱟ ᱠᱷ ᱯᱚᱨᱤᱵᱮᱥ ᱫᱚ ᱵᱟᱧᱪᱟᱣ ᱠᱚᱨᱛᱮ ᱜᱮᱞᱮ ᱯᱚᱨᱤᱵᱮᱥ ᱥᱮ ᱱᱚᱣᱟ ᱟᱵᱚ ᱱᱚᱣᱟ ᱦᱮᱸ ᱱᱚᱣᱟ ᱦᱟᱹᱨᱭᱟᱹᱲ ᱫᱷᱩᱲᱤ ᱫᱷᱨᱛᱤ ᱫᱚ ᱠᱚᱨᱛᱮ ᱜᱮᱞᱮ ᱟᱹᱵᱤᱱ ᱧᱮᱞ ᱟᱵᱤᱱ ᱥᱮᱜ ᱢᱟᱱᱮ ᱡᱟᱦᱟᱸ ᱫᱚ ᱦᱩᱭᱩᱜ ᱠᱟᱱᱟ ᱟᱵᱤᱱ ᱱᱤᱛᱚᱜ ᱢᱳᱵᱟᱭᱤᱞ ᱠᱚᱫᱚ ᱥᱟᱱᱟᱢ ᱦᱚᱲᱟᱜ ᱛᱤᱜᱮ ᱢᱳᱵᱟᱤᱞ ᱛᱟᱵᱚᱱ ᱱᱤᱛᱚᱜ ᱢᱳᱵᱤᱞ ᱠᱷᱟ ᱢᱳᱵᱟᱭᱤᱞ ᱠᱷᱟᱹᱛᱤᱨ ᱛᱮᱜᱮ ᱥᱮ ᱱᱚᱜᱼᱚ ᱱᱚᱣᱟ ᱢᱳᱵᱟᱭᱤᱞ ᱠᱷᱟᱹᱛᱤᱨ ᱛᱮᱜᱮ ᱱᱚᱣᱟ ᱮᱸ ᱱᱚᱣᱟ ᱮᱯᱥ ᱵᱟᱠᱷᱨᱟ ᱮᱯᱥ ᱠᱷᱟᱹᱛᱤᱨ ᱛᱮᱜᱮ ᱠᱟᱨᱭᱟ ᱮᱯᱥ ᱠᱷᱟᱹᱛᱤᱨ ᱛᱮ ᱟᱵᱚ ᱮ ᱟᱹᱰᱤ ᱡᱩᱜᱩᱫ ᱟᱹᱰᱤ ᱪᱮᱨᱦᱨᱟ ᱟᱵᱚ ᱵᱚᱱ ᱨᱚᱯᱚᱲ ᱫᱟᱲᱮᱭᱟᱜ ᱠᱟᱱᱟ ᱪᱮᱫ ᱞᱮᱠᱟ ᱠᱟᱛᱮᱜ ᱪᱮᱫ ᱞᱮᱠᱟ ᱵᱚᱱ ᱫᱚᱦᱚ ᱫᱟᱲᱮᱭᱟᱜᱼᱟ ᱦᱚᱲᱟᱜ ᱦᱩᱫᱤᱥ ᱫᱤᱥᱟᱹ ᱵᱚᱱ ᱮᱢ ᱫᱟᱲᱮᱠᱚ ᱠᱟᱱᱟ ᱡᱮ ᱱᱚᱣᱟ ᱠᱚ ᱡᱤᱱᱤᱥ ᱱᱚᱝᱠᱟ ᱵᱚᱱ ᱠᱚᱨᱟᱣ ᱞᱮᱠᱷᱟᱱ ᱟᱹᱰᱤᱜᱮ ᱵᱩᱜᱤᱜᱼᱟ ᱥᱮ ᱱᱚᱣᱟ ᱫᱚ ᱦᱩᱸ ᱵᱷᱟᱜᱤᱼᱟ ᱡᱮᱢᱚᱱ ᱡᱮᱢᱚᱱ ᱱᱤᱛᱚᱜ ᱵᱟᱡᱟᱨ ᱠᱚᱨᱮ ᱦᱚᱲ ᱠᱚᱵᱧ ᱧᱮᱞ ᱵᱟᱲᱟ ᱟᱠᱟᱫ ᱠᱚᱜᱮᱭᱟ ᱡᱟᱦᱟᱸᱮᱠᱟ ᱵᱟᱦᱟ ᱫᱟᱨᱮ
ᱟᱪᱪᱷᱟ ᱟᱪᱪᱷᱟ ᱟᱪᱪᱷᱟ ᱛᱚ ᱟᱹᱰᱤ ᱵᱮᱥ ᱞᱤᱧ ᱵᱩᱡᱷᱟᱹᱣ ᱠᱮᱫᱟ ᱟᱹᱵᱤᱱ ᱯᱨᱚᱠᱤᱛᱤ ᱵᱟᱨᱮ ᱛᱮᱵᱤᱱ ᱞᱟᱹᱭ ᱠᱮᱫᱟ ᱛᱚ
ᱦᱸ
ᱡᱮ ᱱᱚᱣᱟ ᱡᱟᱦᱟᱸ ᱵᱟᱭᱨᱮ ᱨᱮ ᱡᱚᱜᱚᱛ ᱨᱮᱵᱚᱱ ᱧᱟᱢ ᱮᱫᱟ ᱡᱮ ᱫᱟᱨᱮ ᱫᱟᱨᱮ ᱱᱟᱹᱲᱤ ᱫᱟᱜ ᱡᱤᱵ ᱡᱚᱱᱛᱩ ᱮᱢᱟᱱ ᱠᱚ ᱟᱛᱮ ᱜᱮᱮ ᱱᱚᱣᱟ ᱯᱨᱚᱠᱤᱛ ᱫᱚ ᱵᱚᱱ ᱧᱮᱞ ᱧᱟᱢ ᱮᱫᱟᱢ ᱛᱚ ᱱᱤᱭᱟᱹ ᱠᱚ ᱨᱩᱠᱷᱤᱭᱟᱹ ᱵᱟᱠᱷᱨᱟ ᱛᱮ ᱟᱹᱵᱤᱱ ᱟᱹᱰᱤᱜᱟᱱ ᱠᱟᱛᱷᱟ ᱜᱮᱵᱤᱱ ᱢᱮᱱ ᱠᱮᱫᱟ ᱡᱮ ᱱᱤᱭᱟᱹ ᱠᱚᱫᱚ ᱟᱵᱚ ᱨᱩᱠᱷᱤᱭᱟᱹ ᱞᱟᱜᱟᱣ ᱵᱚᱱᱟ ᱥᱮ ᱱᱤᱭᱟᱹ ᱠᱚ ᱵᱟᱝ ᱛᱟᱦᱮᱱ ᱠᱷᱟᱱ ᱟᱵᱚ ᱪᱮᱫ ᱞᱮᱠᱟ ᱟᱱᱟᱴ ᱵᱚᱱ ᱯᱟᱲᱟᱜᱼᱟ ᱛᱚ ᱚᱱᱟ ᱠᱟᱹᱴᱤᱡ ᱵᱮᱱ ᱞᱟᱹᱭ ᱞᱮᱠᱷᱟᱱ ᱟᱹᱞᱤᱧ ᱟ ᱠᱩᱥᱤ ᱞᱤᱧ ᱵᱩᱡᱷᱟᱹᱣᱠᱮᱭᱟ ᱚᱝᱠᱟ
ᱟᱫᱚ ᱟᱱᱟᱴ ᱫᱚ ᱱᱚᱝᱠᱟᱱᱟᱜ ᱠᱟᱛᱷᱟ ᱠᱟᱱᱟ ᱞᱤᱧ ᱞᱟᱹᱭ ᱫᱟᱹᱧ ᱡᱟᱦᱟᱱᱟᱜ ᱡᱤᱱᱤᱥ ᱜᱮ ᱟᱱᱟᱴ ᱦᱩᱭᱩᱜ ᱠᱟᱱᱟ ᱱᱤᱛᱚᱜ ᱟᱵᱚ ᱪᱟᱥᱵᱟᱥ ᱦᱩᱭᱩᱜ ᱠᱟᱱᱟ ᱡᱚᱛᱚ ᱠᱷᱚᱱᱟᱜ ᱟᱱᱟᱴ ᱦᱩᱭᱩᱜ ᱠᱟᱱᱟ ᱟᱵᱚᱣᱟᱜ ᱫᱚ ᱡᱚᱢ ᱧᱩ ᱥᱮ ᱡᱚᱢ ᱧᱩ ᱨᱮ ᱟᱴ ᱱᱚ ᱱᱚᱜᱼᱚᱭ ᱡᱮᱢᱚᱱ ᱡᱩᱫᱤ ᱚᱱᱠᱟ ᱵᱟᱭ ᱵᱟᱭ ᱡᱟᱹᱲᱤᱭᱟ ᱱᱚᱜᱼᱚᱭ ᱡᱮᱢᱚᱱ ᱱᱤᱛᱚᱜ ᱟᱥ ᱟᱲ ᱵᱚᱸᱜᱟ ᱱᱤᱛᱚᱜ ᱱᱚᱜᱼᱚᱭ ᱠᱳᱱᱳ ᱡᱟᱹᱲᱤ ᱚᱱᱠᱟ ᱵᱟᱭ ᱡᱟᱹᱲᱤᱭᱮᱜᱼᱟ ᱟᱫᱚ ᱟᱯᱮ ᱥᱮᱫ ᱫᱚ ᱪᱮᱫ ᱞᱮᱠᱟ ᱟᱞᱮ ᱥᱮᱫ ᱵᱟᱭ ᱡᱟᱹᱲᱤᱭᱜᱼᱟ ᱴᱷᱤᱠ ᱢᱚᱛᱚ ᱟᱫᱚ ᱡᱟᱹᱲᱤ ᱠᱚᱦᱚᱸ ᱟᱞᱮ ᱥᱮᱫ ᱡᱟᱦᱟᱸ ᱵᱤᱨ ᱵᱩᱨᱩ ᱠᱚ ᱛᱟᱦᱮᱸ ᱞᱮᱱᱟ ᱟᱞᱮ ᱫᱚ ᱵᱤᱨ ᱫᱤᱥᱚᱢ ᱨᱮ ᱵᱤᱞᱟᱹᱛ ᱫᱤᱥᱚᱢ ᱦᱚᱲ ᱠᱟᱱᱟᱞᱮ ᱠᱤᱱᱛᱩ ᱯᱟᱥᱟ ᱯᱟᱥᱤ ᱨᱮᱫᱚ ᱟᱞᱮᱫᱚ ᱟᱞᱮ ᱵᱤᱨ ᱫᱤᱥᱚᱢ ᱦᱚᱲ ᱠᱟᱱ ᱨᱮᱦᱚᱸ ᱟᱞᱮ ᱫᱚ ᱵᱤᱨ ᱫᱤᱥᱚᱢ ᱜᱮᱞᱮ ᱚᱞᱚᱜ ᱢᱟᱱᱮ ᱥᱮ ᱥᱚᱨᱠᱟᱨᱟᱜ ᱠᱟᱛᱟ ᱨᱮᱫᱚ ᱟᱞᱮ ᱫᱚ ᱵᱤᱨ ᱫᱤᱥᱚᱢ ᱛᱮᱜᱮ ᱦᱮᱸ ᱡᱚᱝᱜᱚᱞ ᱢᱚᱨᱛᱮ ᱜᱮᱞᱮ ᱥᱚᱵᱚᱜ ᱛᱟᱦᱚᱞᱮ ᱟᱫᱚ ᱚᱱᱟ ᱠᱚ ᱡᱟᱦᱟᱸ ᱠᱚ ᱵᱤᱨ ᱫᱤᱥᱚᱢ ᱠᱚ ᱡᱟᱦᱟᱸ ᱠᱚ ᱧᱮᱞ ᱦᱩᱭᱩᱜ ᱠᱟᱱᱟ ᱥᱛᱤᱨ ᱛᱮ ᱡᱟᱦᱟᱸ ᱠᱚ ᱞᱚᱴᱚᱢ ᱪᱟᱵᱟᱜ ᱠᱟᱱᱟ ᱛᱚ ᱵᱤᱨ ᱵᱩᱨᱩ ᱠᱷᱟᱹᱛᱤᱨ ᱛᱮᱜᱮ ᱡᱤᱵᱽᱡᱤᱭᱟᱹᱞᱤ ᱵᱤᱨ ᱵᱩᱨᱩ ᱵᱟᱝ ᱛᱟᱦᱮᱸ ᱞᱮᱱᱠᱷᱟᱱ ᱡᱤᱵᱽᱡᱤᱭᱟᱹᱞᱤ ᱵᱟᱠᱚ ᱛᱟᱦᱮᱱᱟ ᱮᱯᱚᱨ ᱱᱤᱛᱚᱜ ᱧᱮᱞ ᱵᱤᱱ ᱡᱩᱫᱤ ᱵᱤᱱ ᱧᱮᱞᱟ ᱡᱮ ᱟᱵᱚᱨᱮᱱ ᱟᱵᱚᱣᱟᱜ ᱱᱚᱣᱟ ᱤᱝᱜᱮ ᱨᱮ ᱢᱟᱱᱮ ᱵᱟᱜᱽ ᱨᱮᱱᱟᱜ ᱡᱚᱱᱚ ᱥᱚᱝᱠᱷᱟ ᱠᱚᱢ ᱦᱤᱡᱩᱜ ᱠᱟᱱᱟ ᱡᱚᱱᱚ ᱥᱚᱝᱠᱷᱟ ᱪᱮᱫᱟᱜ ᱦᱩᱭᱩᱜ ᱠᱟᱱᱟ ᱠᱚᱢ ᱦᱤᱡᱩᱜ ᱠᱟᱱᱟ ᱵᱟᱜ ᱩᱱᱠᱩ ᱟᱠᱚᱣᱟᱜ ᱛᱟᱦᱮᱱᱟᱜ ᱡᱟᱭᱜᱟ ᱩᱱᱠᱩ ᱟᱜ ᱟᱞᱟᱫᱟ ᱠᱟᱱ ᱛᱟᱠᱚᱣᱟ ᱩᱱᱠᱩ ᱵᱤᱨ ᱵᱷᱤᱛᱤᱨ ᱨᱮ ᱵᱟᱠᱚ ᱛᱟᱦᱮᱸ ᱫᱟᱲᱮᱭᱟᱜᱼᱟ ᱾ᱠᱤᱪᱷᱩ ᱯᱷᱟᱭᱞᱟᱝ ᱯᱷᱩᱭᱞᱟᱝ ᱡᱟᱭᱜᱟ ᱨᱮ ᱛᱟᱦᱮᱱᱟ ᱠᱤᱪᱷᱩ ᱠᱤᱪᱷᱩ ᱡᱤᱵᱽ ᱡᱤᱭᱟᱹᱞᱤ ᱚᱱᱠᱟ ᱠᱟᱛᱮ ᱵᱤᱞᱟᱹᱛᱤ ᱪᱟᱵᱟᱜ ᱠᱟᱱᱟ ᱱᱚᱜᱼᱚᱭ ᱡᱮ ᱱᱩᱱᱟᱹᱜ ᱞᱚᱞᱚ ᱥᱤᱛᱩᱝ ᱩᱱᱟᱹᱜ ᱯᱚᱪᱟᱭ ᱥᱮ ᱟᱵᱚ ᱦᱚᱲ ᱵᱟᱧᱪᱟᱣ ᱢᱩᱥᱠᱤᱞ ᱜᱚᱫᱚᱜ ᱠᱟᱱᱟ ᱟᱵᱚ ᱦᱮᱸ ᱟᱵᱚ ᱡᱟᱦᱟᱸᱭ ᱠᱚ ᱠᱤᱥᱟᱹᱬ ᱧᱚᱜ ᱦᱚᱲ ᱩᱱᱠᱩ ᱮᱥᱤ ᱢᱟᱨ ᱮᱥᱤ ᱠᱚ ᱵᱚᱞᱚᱜ ᱠᱟᱱᱟ, ᱤᱥᱤ ᱨᱮᱦᱚᱸ ᱥᱟᱱᱛᱤ ᱫᱚ ᱵᱟᱝ ᱵᱩᱡᱷᱟᱹᱜᱼᱟ ᱡᱟᱦᱟᱸ ᱫᱚ ᱟᱢ ᱯᱨᱟᱠᱨᱤᱛᱤᱠ ᱥᱮ ᱡᱟᱦᱟᱸ ᱚᱱᱟ ᱦᱳᱭ ᱫᱟᱜ ᱡᱟᱹᱲᱤ ᱦᱚᱭ ᱡᱷᱚᱛᱚ ᱠᱤᱪᱷᱩ ᱢᱮᱥᱟ ᱠᱟᱛᱮ ᱪᱮᱬᱮ ᱪᱩᱯᱲᱤ ᱢᱮᱥᱮ ᱠᱟᱛᱮ ᱱᱚᱜᱼᱚᱭ ᱡᱮ ᱢᱟᱡᱟᱱ ᱛᱚᱨᱟ ᱥᱮ ᱛᱤᱠᱤᱱ ᱚᱠᱛᱚ ᱤᱭᱟᱹ ᱢᱟᱡᱟᱱ ᱵᱮᱲᱮ ᱜᱮ ᱢᱟᱡᱟᱱ ᱵᱮᱲᱟ ᱡᱟᱦᱟᱸ ᱱᱚᱜᱼᱚᱭ ᱡᱮ ᱪᱮᱬᱮ ᱪᱩᱯᱲᱤ ᱠᱚ ᱨᱟᱜᱟ᱾ ᱡᱟᱦᱟᱸ ᱟᱹ ᱨᱟᱹᱥ ᱢᱟᱱᱮ ᱡᱟᱦᱟ ᱵᱩᱡᱷᱟᱹᱜᱼᱟ ᱡᱟᱦᱟᱸ ᱚᱱᱟ ᱯᱨᱟᱠᱨᱤᱛᱤᱠ ᱧᱮᱞ ᱠᱟᱛᱮ᱾ ᱡᱮ ᱱᱚᱣᱟ ᱠᱚ ᱯᱨᱟᱠᱨᱤᱛᱤᱠ ᱥᱮ ᱩᱱᱠᱩ ᱦᱚᱸ ᱢᱤᱫᱴᱮᱱ ᱩᱱᱠᱩ ᱡᱤᱭᱟᱹᱞᱤ ᱠᱟᱱᱟ ᱠᱚ ᱩᱱᱠᱩ ᱦᱚᱸ ᱵᱟᱧᱪᱟᱣ ᱛᱟᱦᱮᱸ ᱫᱚ ᱢᱤᱫᱴᱮᱱ ᱤᱭᱟᱹ ᱢᱮᱱᱟᱜ ᱛᱟᱠᱚᱣᱟ ᱚᱱᱟ ᱚᱫᱷᱤᱠᱟᱨ ᱥᱮ ᱩᱱᱠᱩ ᱦᱚᱸ ᱵᱟᱧᱪᱟᱣ ᱛᱟᱦᱮᱸ ᱨᱮᱱᱟᱜ ᱤᱭᱟᱹ ᱠᱟᱱᱟ ᱱᱚᱜᱼᱚ ᱱᱚᱣᱟ ᱠᱚ ᱡᱤᱱᱤᱥ ᱱᱟᱜ-ᱚ ᱡᱮᱢᱚᱱ ᱨᱮᱰᱤᱭᱳᱮᱥᱮᱱ ᱡᱟᱦᱱᱟᱜ ᱡᱤᱱᱤᱥ ᱱᱮᱴᱳᱣᱟᱨᱠ ᱟᱨ ᱠᱚᱵᱚᱱ ᱤᱭᱟᱹ ᱟ ᱯᱷᱳᱱ ᱠᱚ ᱫᱚᱨᱠᱟᱨ ᱠᱟᱱᱟ ᱠᱤᱱᱛᱩ ᱮᱛᱚᱴᱟ ᱫᱚ ᱵᱟᱝ ᱠᱟᱱᱟ ᱡᱮ ᱫᱚᱨᱠᱟᱨ ᱜᱮ᱾ ᱢᱟᱱᱮ ᱟᱵᱚ ᱚᱱᱟ ᱫᱚᱨᱠᱟᱨ ᱠᱷᱟᱹᱛᱤᱨ ᱛᱮ ᱡᱮ ᱟᱵᱚᱣᱟᱜ ᱡᱚᱛᱚ ᱠᱤᱪᱷᱩ ᱵᱚᱱ ᱟᱫ ᱯᱷᱳᱱ ᱴᱟᱣᱟᱨ ᱠᱷᱟᱹᱛᱤᱨ ᱛᱮ ᱟᱵᱚ ᱚᱱᱟ ᱯᱨᱟᱠᱨᱤᱛᱤᱠ ᱨᱮᱱ ᱮᱸ ᱪᱮᱬᱮ ᱪᱩᱲᱤ ᱠᱚ ᱜᱩᱡᱩᱜ ᱠᱟᱱᱟ ᱚᱱᱟ ᱨᱮᱰᱤᱭᱳᱥᱮᱱ
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱢᱚᱡᱽ᱾ ᱜᱮᱵᱤᱱ ᱞᱟᱹᱭ ᱠᱮᱫᱟ ᱡᱮ ᱱᱚᱣᱟ ᱯᱨᱚᱠᱤᱛᱤ ᱛᱤ ᱡᱩᱫᱤ ᱟᱵᱚ ᱡᱩᱫᱤ ᱵᱟᱵᱚᱱ ᱨᱩᱠᱷᱤᱭᱟᱹ ᱫᱚᱦᱚᱭᱟ ᱛᱟᱦᱚᱞᱮ ᱟᱵᱚ ᱯᱚᱨᱚᱵᱚᱨᱛᱤ ᱠᱟᱞ ᱨᱮ ᱟᱹᱰᱤ ᱵᱟᱹᱲᱤᱡ ᱚᱨᱥᱚᱝ ᱵᱚᱱ ᱧᱟᱢᱟ᱾ ᱟᱨ ᱡᱮ ᱱᱚᱜᱼᱱᱚᱣᱟ ᱯᱨᱚᱠᱨᱤᱛᱤ ᱴᱷᱤᱠ ᱴᱷᱟᱠ ᱡᱩᱫᱤ ᱵᱟᱵᱚᱱ ᱫᱚᱦᱚᱭᱟ ᱛᱚ ᱚᱠᱛᱚ ᱚᱠᱛᱚ ᱨᱮ ᱫᱟᱜ ᱡᱟᱹᱲᱤ ᱠᱚᱦᱚᱸ ᱵᱟᱵᱚᱱ ᱧᱟᱢᱟ ᱟᱨ ᱱᱤᱭᱟᱹ ᱛᱟᱯᱢᱟᱛᱨᱟ ᱠᱚᱦᱚᱸ ᱥᱤᱛᱩᱝ ᱠᱚᱦᱚᱸ ᱟᱹᱰᱤ ᱵᱟᱹᱲᱛᱤ ᱜᱮ ᱞᱟᱜᱟᱣ ᱵᱚᱱᱟ ᱟᱵᱚ ᱛᱚ ᱟᱹᱰᱤ ᱢᱚᱸᱡᱽ ᱞᱤᱧ ᱵᱩᱡᱷᱟᱹᱣ ᱵᱩᱡᱷᱟᱹᱣ ᱠᱮᱫᱟ ᱟᱹᱵᱤᱱ ᱤᱱᱟᱹ ᱠᱚ ᱟᱹᱰᱤ ᱵᱮᱠᱷᱟ ᱥᱚᱦᱚᱠᱟᱨᱮ ᱵᱤᱱ ᱞᱟᱹᱭ ᱥᱚᱫᱚᱨ ᱠᱮᱫᱟ ᱾ᱛᱚ ᱟᱹᱵᱤᱱ ᱞᱤᱧ ᱠᱩᱞᱤ ᱵᱤᱱᱟ ᱡᱮ ᱦᱚᱜᱼᱚᱭ ᱡᱮ ᱱᱮᱛᱟᱨ ᱦᱮᱡ ᱟᱠᱟᱱᱟ ᱢᱳᱵᱟᱭᱤᱞ ᱡᱟᱦᱟᱸ ᱟᱹᱵᱤᱱ ᱠᱟᱛᱷᱟ ᱵᱤᱱ ᱞᱟᱹᱭ ᱠᱮᱫᱟ ᱡᱮ ᱢᱳᱵᱟᱭᱤᱞ ᱨᱮᱭᱟᱜ ᱛᱚ ᱱᱤᱭᱟᱹ ᱠᱚ ᱢᱳᱵᱟᱭᱤᱞ ᱥᱮ ᱤᱭᱟᱹ ᱯᱨᱚᱠᱤᱛᱤ ᱨᱮ ᱡᱟᱦᱟᱱᱟᱜ ᱤᱯᱷᱮᱠᱴ ᱯᱟᱲᱟᱜ ᱠᱟᱱᱟ ᱥᱮ ᱪᱮᱫ ᱠᱟᱹᱴᱤᱡᱵᱤᱱ ᱞᱟᱹᱭ ᱞᱮᱠ ᱟᱱ ᱱᱟᱯᱟᱭᱚᱜᱼᱟ ᱩᱱ ᱫᱚ
ᱦᱮᱸ ᱤᱯᱷᱮᱠᱴ ᱵᱚᱞᱛᱮ ᱤᱯᱷᱮᱠᱴ ᱫᱚ ᱢᱳᱵᱟᱭᱤᱞ ᱫᱚ ᱞᱤᱧ ᱞᱟᱹᱭ ᱠᱮᱫ ᱴᱟᱣᱟᱨ ᱠᱚ ᱱᱤᱭᱟ ᱦᱮᱸ ᱥᱮ ᱴᱟᱣᱟᱨ ᱠᱩ ᱦᱩᱭᱩᱜ ᱠᱟᱱᱟ ᱴᱟᱣᱟᱨ ᱡᱮ ᱯᱷᱟᱭᱤᱵᱽ ᱡᱤ ᱛᱷᱩᱜ ᱪᱟᱞᱟᱠ ᱠᱟᱱᱟ ᱯᱷᱳᱨ ᱥᱤᱠᱥ ᱡᱤ ᱛᱩᱫᱩᱜ-ᱟ ᱱᱚᱜ-ᱱᱚᱭᱟᱠᱚ ᱡᱤᱱᱤᱥ ᱫᱚ ᱵᱚᱱᱫᱚ ᱫᱚᱨᱠᱟᱨ ᱠᱟᱱᱟ᱾ ᱴᱩ ᱡᱤ ᱛᱷᱨᱤ ᱡᱤ ᱚᱱᱠᱟᱱᱟᱜ ᱠᱤᱪᱷᱩ ᱨᱮᱜᱮ ᱮᱸ ᱥᱤᱢᱟ ᱵᱚᱫᱽᱫᱚ ᱢᱳᱵᱟᱭᱤᱞ ᱵᱷᱟᱜᱤ ᱡᱤᱱᱤᱥ ᱢᱳᱵᱟᱭᱤᱞ ᱛᱟᱦᱮᱸ ᱫᱚᱨᱠᱟᱨ ᱠᱟᱱᱟ ᱢᱳᱵᱟᱭᱤᱞ ᱛᱮ ᱢᱳᱵᱟᱭᱤᱞ ᱵᱷᱟᱜᱮ ᱦᱚᱭ ᱠᱟᱹᱢᱤᱭᱮᱫᱟ᱾ ᱵᱟᱹᱲᱤᱡ ᱦᱚᱸᱭ ᱠᱟᱹᱢᱤᱭᱮᱫᱟ ᱱᱤᱛᱚᱜ ᱫᱚ ᱰᱤᱡᱤᱴᱮᱞ ᱤᱱᱰᱤᱭᱟ ᱠᱟᱱᱟ᱾ ᱰᱤᱡᱤᱴᱟᱞ ᱠᱚᱢᱯᱩᱴᱟᱨ ᱞᱮᱯᱴᱚᱯ ᱡᱚᱛᱚᱠᱤᱪᱷᱩ ᱜᱮ ᱞᱟᱜᱼᱟ ᱠᱤᱱᱛᱩ ᱱᱩ ᱱᱟᱹᱜ ᱫᱚ ᱟᱹᱞᱤᱧᱟᱜ ᱢᱚᱱᱮ ᱛᱮᱫᱚ ᱱᱩᱱᱟᱹᱜ ᱢᱟᱱᱮ ᱱᱩᱱᱟᱹᱜ ᱯᱷᱟᱭᱤᱵᱽ ᱡᱤ ᱥᱤᱠᱥ ᱡᱤ ᱱᱚᱣᱟ ᱫᱚ ᱵᱚᱱᱫᱚ ᱫᱚᱨᱠᱟᱨ ᱠᱟᱱ ᱛᱟᱭᱟ ᱥᱚᱨᱠᱟᱨ᱾ ᱦᱮᱸᱥᱮ ᱯᱨᱚᱛᱷᱚᱢᱚᱛᱚ ᱛᱟᱨᱯᱚᱨ ᱱᱚᱣᱟ ᱠᱷᱟᱹᱛᱤᱨ ᱛᱮ ᱤᱯᱷᱮᱠᱴ ᱯᱟᱲᱟᱜ ᱠᱟᱱᱟ ᱱᱚᱣᱟ ᱟᱵᱚᱣᱟᱜ ᱱᱚᱣᱟ ᱦᱚᱭ ᱠᱚᱨᱮᱫ ᱥᱟᱶᱛᱮ ᱟᱵᱚᱣᱟᱜ ᱥᱟᱶᱦᱮᱫ ᱥᱟᱶᱛᱮ ᱵᱚᱞᱚ ᱪᱟᱞᱟᱜ ᱠᱟᱱᱟ ᱡᱟᱦᱟᱸ ᱫᱚ ᱴᱟᱣᱟᱨ ᱫᱚ ᱦᱩᱭᱩᱜ ᱠᱟᱱᱟ ᱦᱚᱭ ᱞᱮᱠᱟᱱ ᱡᱤᱱᱤᱥ, ᱡᱟᱦᱟᱸ ᱞᱮᱠᱟᱱᱟᱜ ᱠᱤᱪᱷᱩ ᱜᱟᱱ ᱚᱱᱟ ᱠᱚ ᱟᱵᱚ ᱦᱚᱲᱢᱚ ᱵᱷᱤᱛᱤᱨ ᱨᱮ ᱤᱭᱟᱹᱭᱫᱟᱭ ᱚᱥᱩᱵᱤᱫᱷᱟᱭᱮᱫᱟᱭ᱾ ᱟᱨ ᱱᱩᱠᱩ ᱡᱟᱦᱟᱸᱭ ᱤᱭᱟᱹ ᱪᱮᱫ ᱠᱚ ᱞᱟᱹᱭᱟ ᱢᱳᱵᱟᱭᱤᱞ ᱠᱷᱟᱹᱛᱤᱨ ᱛᱮ ᱢᱳᱵᱟᱭᱤᱞ ᱠᱷᱟᱹᱛᱤᱨ ᱛᱮ ᱧᱮᱞᱚᱜ ᱠᱟᱱᱟ ᱱᱤᱛᱚᱜ ᱢᱳᱵᱟᱭᱤᱞ ᱠᱷᱟᱹᱛᱤᱨ ᱛᱮ ᱠᱟᱹᱴᱤᱡ ᱠᱟᱹᱴᱤᱡ ᱜᱤᱫᱽᱨ ᱢᱟᱹᱭ ᱵᱟᱹᱵᱩ ᱛᱟᱠᱚ ᱮᱠᱫᱚᱢ ᱠᱚ ᱵᱟᱹᱲᱤᱡ ᱪᱟᱵᱟᱜ ᱠᱟᱱᱟ ᱥᱮ ᱪᱤᱠ ᱦᱮᱸ ᱠᱤᱱᱛᱩ ᱵᱷᱟᱜᱤ ᱠᱟᱹᱢᱤ ᱨᱮᱫᱚ ᱢᱳᱵᱟᱭᱤᱞ ᱫᱚ ᱞᱟᱜᱟᱣ ᱢᱮ ᱠᱤᱱᱛᱩ ᱱᱩᱠᱩ ᱫᱚ ᱩᱱᱟᱹᱜ ᱠᱤᱪᱷᱩ ᱫᱚ ᱜᱮᱭᱟᱱ ᱵᱩᱫᱫᱷᱤ ᱵᱟᱹᱱᱩᱜ ᱛᱟ ᱠᱚᱣᱟ ᱥᱩᱫᱩ ᱵᱷᱤᱰᱤᱭᱳ ᱧᱮᱞ ᱦᱟᱱᱟ ᱱᱚᱣᱟ ᱫᱚ ᱴᱷᱤᱠ ᱜᱮᱭᱟ ᱢᱟᱡᱷᱮᱢᱚᱫᱫᱷᱮ ᱵᱷᱤᱰᱤᱭᱳ ᱧᱮᱞ ᱦᱚᱸ ᱫᱚᱠᱟᱨ ᱠᱟᱱᱟ ᱠᱟᱹᱴᱤᱡ᱾ ᱠᱤᱱᱛᱩ ᱵᱷᱤᱰᱤᱭᱳ ᱫᱚ ᱵᱟᱝ ᱱᱩᱠᱩ ᱫᱚ ᱵᱷᱤᱰᱤᱭᱳ ᱥᱟᱶ ᱥᱟᱶᱛᱮ ᱱᱚᱜᱼᱚᱭ ᱚᱱ ᱚᱱᱞᱟᱭᱤᱱ ᱚᱱᱞᱟᱭᱤᱱ ᱠᱚ ᱚᱱᱞᱟᱭᱤᱱ ᱯᱷᱮᱥᱵᱩᱠ ᱤᱱᱥᱴᱟᱜᱨᱟᱢ ᱛᱮᱫᱚ ᱚᱱᱟ ᱫᱚ ᱢᱟᱱᱮ ᱚᱱᱟ ᱨᱮᱱᱟᱜ ᱫᱚ ᱩᱱᱠᱩ ᱫᱚ ᱵᱷᱟᱜᱮ ᱫᱚ ᱵᱟᱠᱚ ᱵᱮᱵᱚᱦᱟᱨᱮᱫᱟ᱾ ᱚᱱᱟ ᱟᱥᱤᱥᱛᱮ ᱚᱱᱟ ᱯᱷᱮᱥᱵᱩᱠ ᱤᱱᱥᱴᱟᱜᱨᱟᱢ ᱛᱮᱠᱚ ᱫᱩᱞᱟᱹᱲ ᱫᱩᱯᱞᱟᱹᱲᱚᱜ ᱠᱟᱱᱟ ᱫᱩᱞᱟᱹᱲ ᱫᱩᱯᱞᱟᱹᱲ ᱠᱟᱛᱮ ᱠᱚ ᱵᱟᱯᱞᱟᱜ ᱠᱟᱱᱟ᱾ ᱦᱮᱸ ᱵᱟᱯᱞᱟ ᱦᱚᱸ ᱴᱷᱤᱴ ᱜᱮᱭᱟ ᱫᱩᱞᱟᱹᱲ ᱫᱩᱯᱞᱟᱹᱲᱚᱜ ᱠᱟᱱᱟ ᱠᱤᱱᱛᱩ ᱫᱩᱞᱟᱹᱲ ᱫᱩᱯᱞᱟᱹᱲᱚᱜ ᱠᱟᱱᱟ ᱮᱢᱚᱱ ᱠᱚ ᱫᱩᱞᱟᱹᱲ ᱫᱩᱯᱟᱹᱲᱚᱜᱼᱟ ᱯᱷᱮᱥᱵᱩ ᱤᱱᱥᱴᱟᱜᱨᱟᱢ ᱛᱮ ᱱᱤᱛᱚᱜ ᱫᱚ ᱮᱠᱫᱚᱢ ᱢᱟᱱᱮ ᱢᱤᱫᱴᱮᱱ ᱫᱚ ᱵᱟᱝ ᱦᱟᱱᱟ ᱚᱫᱷᱤᱠᱴᱟᱝ ᱚᱱᱮ ᱡᱮ ᱠᱚᱲᱟ ᱠᱚ ᱞᱟᱹᱭ ᱟᱠᱟᱫᱼᱟ ᱡᱮ ᱡᱮ ᱫᱩᱞᱟᱹᱲ ᱦᱤᱯᱟᱹᱲ ᱫᱚ ᱜᱟᱱᱚᱜᱼᱟ ᱡᱮ ᱦᱮᱸ ᱠᱚᱲᱟ ᱫᱚ ᱥᱟᱛ ᱜᱷᱟᱴᱚ ᱢᱮᱱᱟᱜ ᱠᱚᱣᱟ ᱠᱩᱲᱤ ᱦᱚᱸ ᱟᱫᱚ ᱱᱤᱛᱚᱜ ᱫᱚ ᱱᱤᱛ ᱠᱚ ᱛᱩᱞᱚᱱᱟ ᱠᱟᱱᱟ ᱠᱤᱱᱛᱩ ᱠᱩᱲᱤ ᱦᱚᱸ ᱦᱮᱸ ᱛᱩᱞᱚᱱᱟ ᱠᱚᱲᱟ ᱦᱚᱸ ᱛᱩᱞᱚᱱᱟᱪᱤᱛ ᱵᱟᱝ ᱠᱟᱱᱟ ᱡᱮ ᱢᱤᱫᱴᱮᱱ ᱦᱚᱲ ᱥᱟᱞᱟᱜ ᱨᱚᱲ ᱥᱮ ᱱᱤᱝᱠᱟᱹ ᱠᱟᱛᱮᱜ ᱛᱟᱦᱮᱸ ᱜᱮ ᱱᱚᱣᱟᱜᱮ ᱵᱮᱴᱟᱨ ᱠᱟᱱᱟ᱾ ᱚᱱᱟ ᱠᱷᱟᱹᱛᱤᱨ ᱛᱮ ᱯᱷᱚᱨ ᱨᱮ ᱟᱱᱟᱴ ᱦᱩᱭᱩᱜ ᱠᱟᱱᱟ ᱱᱤᱛᱚᱜ ᱵᱮᱥᱤ ᱧᱮᱞᱚᱜ ᱠᱟᱱᱟ ᱥᱟᱠᱟᱢ ᱚᱲᱮᱡ ᱡᱤᱱᱤᱥᱴᱟ ᱟᱹᱵᱤᱱ ᱵᱤᱱ ᱧᱮᱞᱟ ᱢᱳᱵᱟᱭᱤᱞᱨᱮ ᱥᱟᱠᱟᱢ ᱚᱲᱮᱡ ᱡᱤᱱᱤᱥ ᱴᱟ ᱵᱤᱥᱤ ᱦᱩᱭᱩᱜ ᱠᱟᱱᱟ, ᱡᱟᱦᱟᱸᱭ ᱠᱚᱣᱟᱜ ᱧᱮᱞᱤᱱ ᱟᱵ ᱥᱳᱥᱟᱞ ᱢᱤᱰᱤᱭᱟ ᱛᱟᱞᱮ ᱡᱟᱦᱟᱱᱟᱜ ᱡᱤᱱᱤᱥ ᱠᱤᱱᱛᱩ ᱵᱷᱟᱭᱨᱟᱞᱚᱜ ᱠᱟᱱᱟ᱾ ᱟᱵᱚᱨᱮᱱ ᱢᱟᱨᱟᱝ ᱢᱟᱨᱟᱝ ᱥᱤᱝᱜᱟᱨ ᱠᱚ ᱱᱤᱨᱢᱚᱞᱞᱟ ᱠᱤᱥᱠᱩ ᱥᱟᱠᱟᱢ ᱚᱲᱮᱡ ᱠᱮᱭᱟ ᱚᱱᱟ ᱠᱚ ᱠᱤᱷᱩ ᱡᱤᱱᱤᱥ ᱫᱚ ᱥᱟᱹᱨᱤ ᱠᱟᱛᱷᱟ ᱫᱚ ᱱᱚᱣᱟ ᱫᱚ ᱠᱟᱱᱟ
ᱥᱟᱹᱨᱤ ᱠᱟᱛᱷᱟ ᱠᱚᱵᱤᱱ ᱢᱮᱱ ᱠᱮᱫᱟ ᱟᱨᱠᱤ ᱛᱤᱦᱤᱧ ᱟᱹᱞᱤᱧ ᱟᱹᱵᱤᱱᱟᱜ ᱠᱟᱛᱷᱟ ᱟᱸᱡᱚᱢ ᱛᱮ ᱟᱹᱰᱤ ᱵᱷᱟᱞᱤ ᱞᱤᱧ ᱵᱩᱡᱷᱟᱹᱣ ᱠᱮᱫᱟ᱾ ᱛᱚ ᱦᱚᱜ-ᱚᱭ ᱡᱮ ᱯᱨᱚᱠᱨᱤᱛᱤ ᱱᱤᱭᱮ ᱞᱟᱝ ᱜᱟᱞᱚᱪ ᱮᱫᱟ ᱛᱚ ᱱᱤᱭᱟᱹᱨᱮ ᱟᱹᱰᱤ ᱜᱟᱱ ᱡᱤᱱᱤᱥ ᱠᱚᱜᱮ ᱞᱟᱹᱭ ᱥᱚᱫᱚᱨ ᱠᱮᱫᱟ ᱡᱮ ᱯᱨᱚᱠᱨᱤᱛᱤ ᱨᱮᱭᱟᱜ ᱡᱤᱱᱤᱥ ᱠᱚ ᱛᱚ ᱟᱹᱞᱤᱧ ᱞᱤᱧ ᱠᱷᱚᱡᱚᱜ-ᱟ ᱡᱮ ᱟᱵᱩ ᱚᱠᱟ ᱞᱮᱠᱟ ᱟᱹᱵᱤᱱ ᱱᱤᱭᱟᱹ ᱵᱷᱟᱞᱤ ᱵᱤᱱ ᱞᱟᱹᱭ ᱠᱮᱫᱟ ᱡᱮ ᱜᱤᱫᱽᱨᱟᱹ ᱠᱚᱫᱚ ᱢᱳᱵᱟᱭᱤᱞ ᱠᱷᱚᱱ ᱫᱚ ᱠᱟᱹᱴᱤᱡ ᱵᱚᱱ ᱥᱟᱦᱟ ᱠᱚᱣᱟ᱾ ᱡᱮ ᱵᱟᱝᱢᱟ ᱢᱚᱵᱟᱭᱤᱞ ᱛᱮ ᱜᱤᱫᱽᱨᱟᱹ ᱠᱚᱣᱟᱜ ᱢᱚᱱᱮ ᱠᱚᱨᱮ ᱥᱮ ᱩᱱᱠᱩᱣᱟᱜ ᱢᱟᱭᱤᱱᱰ ᱨᱮᱦᱚᱸ ᱤᱯᱷᱮᱠᱴ ᱯᱟᱲᱟᱜ ᱠᱟᱱᱟ ᱡᱮ ᱦᱩᱰᱤᱧ ᱦᱩᱰᱤᱧ ᱠᱚᱫᱚ ᱵᱟᱵᱚᱱ ᱵᱮᱵᱚᱦᱟᱨ ᱚᱪᱚ ᱟᱠᱚᱣᱟ ᱟᱨ ᱢᱳᱵᱟᱭᱤᱞ ᱠᱚ ᱫᱚ ᱵᱷᱟᱞᱤ ᱵᱚᱱ ᱵᱮᱵᱚᱦᱟᱨ ᱞᱮᱠᱷᱟᱱ ᱜᱮ ᱵᱷᱟᱞᱤᱜ-ᱟ ᱟᱨ ᱵᱟᱹᱲᱤᱡ ᱥᱮᱫ ᱵᱚᱱ ᱵᱮᱵᱚᱦᱟᱨ ᱞᱮᱠᱷᱟᱱ ᱫᱚ ᱵᱟᱹᱲᱤᱡᱚᱜ ᱜᱮᱭᱟ᱾ ᱛᱚ ᱟᱹᱵᱤᱱ ᱴᱷᱮᱱ ᱱᱤᱭᱟᱹ ᱞᱤᱧ ᱠᱩᱠᱞᱤᱭᱮᱫᱟ, ᱡᱮ ᱟᱵᱩ ᱦᱟᱯᱮᱱ ᱫᱤᱱ ᱨᱮᱱ ᱞᱟᱹᱣᱲᱤᱭᱟᱹ ᱡᱟᱦᱟᱸᱭ ᱟᱵᱩ ᱵᱟᱵᱩ ᱢᱟᱹᱭ ᱛᱟᱠᱚ ᱠᱟᱹᱴᱤᱡ ᱠᱟᱹᱴᱤᱡ ᱛᱚ ᱯᱨᱚᱠᱤᱛᱤᱠ ᱫᱤᱠ ᱫᱤᱭᱮ ᱟᱵᱚᱣᱟᱜ ᱪᱮᱫ ᱵᱚᱱ ᱪᱮᱫ ᱞᱮᱠᱟᱱᱟᱜ ᱥᱤᱠᱠᱷᱟ ᱵᱚᱱ ᱮᱢᱟ ᱠᱚᱣᱟ ᱟᱨᱠᱤ ᱡᱟᱦᱟᱸ ᱠᱟᱨᱚᱱᱛᱮ ᱟᱵᱩ ᱯᱨᱚᱠᱤᱛᱤ ᱟᱨᱦᱚᱸ ᱵᱷᱟᱞᱤ ᱵᱷᱟᱵ ᱛᱮᱵᱚᱱ ᱧᱮᱞ ᱧᱟᱢ ᱛᱟᱵᱚᱱᱟ ᱟᱨᱠᱤ
ᱯᱨᱚᱠᱤᱛᱤᱠ ᱱᱚᱣᱟ ᱠᱚᱫᱚ ᱦᱩᱭᱩᱜ ᱠᱟᱱᱟ ᱱᱚᱣᱟ ᱫᱚ ᱦᱩᱭᱩᱜ ᱠᱟᱱᱟ ᱢᱤᱫᱴᱟᱝ ᱟᱵᱚᱣᱟᱜ ᱦᱩᱭᱩᱜ ᱠᱟᱱᱟ ᱜᱟᱞᱚᱪ ᱥᱮᱫ ᱥᱮ ᱟᱵᱚ ᱱᱚᱣᱟ ᱫᱚ ᱦᱩᱭᱩᱜ ᱠᱟᱱᱟ ᱵᱟ ᱥᱤᱠᱠᱷᱟ ᱢᱩᱞᱩᱠ ᱡᱟᱦᱟᱸ ᱫᱚ ᱦᱩᱭᱩᱜ ᱠᱟᱱᱟ ᱟᱵᱚ ᱫᱚ ᱢᱟᱱᱮ ᱵᱤᱫᱽᱫᱟᱹᱜᱟᱲ ᱠᱚᱨᱮ ᱡᱟᱦᱟᱸᱭ ᱠᱚ ᱢᱟᱪᱮᱫ ᱠᱚ ᱢᱟᱪᱮᱫ ᱠᱚ ᱵᱟᱠ ᱠᱷᱨᱟ ᱱᱚᱣᱟ ᱫᱚ ᱜᱤᱫᱽᱨᱟᱹ ᱪᱮᱫ ᱞᱮᱠᱟᱨᱮ ᱥᱮᱬᱟᱭᱟ ᱡᱮ ᱜᱤᱫᱽᱨᱟᱹ ᱟᱭᱩᱵᱟᱵᱟ ᱡᱟᱦᱟᱸᱞᱮᱠᱟ ᱠᱟᱛᱮ ᱠᱟᱹᱴᱤᱡ ᱦᱟᱨᱟᱭᱮᱭᱟ ᱡᱮ ᱵᱟᱹᱵᱩ ᱟᱢ ᱫᱚ ᱠᱟᱹᱢᱤ ᱢᱮ ᱟᱢ ᱫᱚ ᱠᱟᱹᱢᱤ ᱟᱵᱚ ᱫᱚ ᱨᱮᱸᱜᱮᱡ ᱜᱮᱭᱟᱵᱚᱱ ᱠᱟᱴᱤᱡ ᱩᱱᱤᱭ ᱠᱟᱹᱢᱤᱭᱟ ᱟᱨ ᱡᱩᱫᱤ ᱩᱱᱤ ᱥᱩᱠᱤᱞᱮᱢ ᱦᱟᱨᱟᱭᱮᱭᱟ ᱩᱱᱤ ᱫᱚ ᱩᱱᱠᱟᱜᱮ ᱯᱟᱹᱨᱠᱟᱹᱜ ᱟᱭ ᱦᱮᱸᱥᱮ ᱩᱱᱤ ᱫᱚ ᱠᱷᱮᱛ ᱵᱟᱹᱫᱽ ᱨᱮᱦᱚᱸ ᱦᱚᱭ ᱠᱟᱹᱢᱤ ᱫᱟᱲᱮᱠᱭᱟ ᱤᱱᱠᱟᱹᱱ ᱠᱟᱛᱷᱟ ᱛᱮ ᱛᱚ ᱱᱚᱸᱰᱮ ᱡᱩᱫᱤ ᱟᱵᱚ ᱡᱩᱫᱤ ᱵᱤᱫᱽᱫᱟᱹᱜᱟᱲ ᱠᱚᱨᱮᱱ ᱡᱟᱦᱟᱸᱭ ᱠᱚ ᱢᱟᱥᱴᱟᱨ ᱢᱟᱪᱮᱫ ᱠᱚ ᱦᱮᱱᱟᱜ ᱠᱚᱣᱟ ᱢᱟᱥᱴᱟᱨ ᱠᱚ ᱱᱩᱠᱩ ᱱᱩᱠᱩ ᱫᱟᱨᱟᱭ ᱛᱤᱜᱤᱱ ᱱᱤᱛᱚᱜ ᱫᱚ ᱡᱮᱦᱮᱛᱩ ᱟᱵᱚ ᱢᱤᱫᱴᱟᱝ ᱥᱤᱠᱠᱷᱟ ᱢᱩᱞᱚᱠ ᱡᱚᱛᱚ ᱠᱷᱚᱱᱟᱜ ᱢᱟᱨᱟᱝ ᱡᱤᱱᱤᱥ ᱦᱩᱭᱩᱜ ᱠᱟᱱᱟ ᱥᱤᱠᱠᱷᱟ ᱥᱤᱠᱠᱷᱟ ᱦᱩᱭᱩᱜ ᱠᱟᱱᱟ ᱟᱵᱚᱣᱟᱜ ᱦᱩᱭᱩᱜ ᱠᱟᱱᱟ ᱢᱟᱪᱮᱫ ᱜᱤ ᱤᱭᱟ. ᱪᱮᱫ ᱠᱚ ᱞᱟᱹᱭᱟ ᱟᱵᱚ ᱱᱚᱣᱟ ᱵᱚᱦᱚᱜ ᱨᱮ ᱵᱚᱞᱚ ᱞᱮᱠᱟᱱ ᱵᱤᱫᱽᱫᱟᱹ ᱦᱩᱭᱩᱜ ᱠᱟᱱᱟ ᱡᱚᱛᱚ ᱠᱷᱚᱱᱟᱜ ᱢᱟᱨᱟᱝ ᱤᱭᱟᱹ ᱦᱚᱜ ᱚᱱᱟ ᱡᱚᱠᱷᱚᱱ ᱵᱤᱫᱽᱫᱟᱹᱜᱟᱲ ᱠᱚᱨᱮ ᱡᱚᱠᱷᱚᱱ ᱢᱟᱥᱴᱟᱨ ᱠᱚ ᱟᱵᱚ ᱠᱚ ᱯᱟᱲᱦᱟᱣ ᱮᱫ ᱠᱚᱣᱟ ᱜᱤᱫᱽᱨᱟᱹ ᱠᱚ ᱥᱮ ᱡᱟᱦᱟᱸᱭ ᱛᱤᱱᱟᱜ ᱤᱱᱠᱟ ᱠᱚ ᱦᱚᱸᱜᱼ ᱚᱱᱟ ᱠᱚᱨᱮᱜ ᱜᱮ ᱟᱵᱚ ᱡᱩᱫᱤ ᱵᱚᱱ ᱞᱟᱹᱭᱟ᱾ ᱡᱮ ᱮ ᱫᱟᱨᱮ ᱱᱤᱭᱟᱹ ᱠᱤᱪᱷᱩ ᱥᱮ ᱱᱚᱣᱟ ᱯᱨᱟᱠᱤᱛᱤᱠ ᱱᱤᱭᱮ ᱠᱤᱪᱷᱩ ᱡᱩᱫᱤ ᱦᱮ ᱯᱩᱨᱟᱹ ᱯᱚᱨᱤᱵᱮᱥ ᱱᱤᱭᱮ ᱢᱮᱱᱟᱜᱼᱟ ᱠᱤᱱᱛᱩ ᱱᱚᱣᱟ ᱨᱮ ᱡᱩᱫᱤ ᱠᱟᱹᱴᱤᱡ ᱠᱟᱹᱴᱤᱡ ᱠᱚ ᱢᱮᱸᱫ ᱞᱩᱛᱩᱨᱟᱜᱼᱟ᱾ ᱠᱚ ᱢᱟᱪᱮᱫ ᱠᱚ ᱡᱮ ᱱᱚᱣᱟ ᱠᱟᱹᱴᱤᱡ ᱪᱮᱛᱟᱱ ᱨᱮ ᱜᱤᱫᱽᱨᱟᱹ ᱠᱚ ᱡᱮ ᱱᱚᱜᱼᱚ ᱱᱚᱝᱠᱟ ᱱᱤᱛᱚᱜ ᱱᱤᱛᱚᱜ ᱡᱮᱢᱚᱱ ᱵᱚᱨᱥᱟ ᱤᱭᱟᱹ ᱵᱚᱨᱥᱟ ᱫᱤᱱ ᱱᱤᱛᱚᱜ ᱱᱟᱦᱚᱭ ᱮᱸ ᱡᱟᱹ ᱤᱭᱟᱹ ᱟᱥᱟᱲ ᱵᱚᱸᱜᱟ ᱱᱚᱣᱟ ᱫᱟᱜ ᱫᱤᱱ ᱱᱮᱛᱟᱨ ᱱᱟᱦᱚᱭ ᱵᱟᱭ ᱫᱟᱜ ᱢᱟᱱᱮ ᱫᱟᱜ ᱫᱟᱭ ᱠᱚᱢᱮ ᱫᱟᱜ ᱫᱟᱭ ᱠᱤᱱᱛᱩ ᱱᱤᱛᱚᱜ ᱡᱩᱫᱤ ᱡᱟᱦᱟᱱᱟᱜ ᱫᱟᱨᱮ ᱠᱚ ᱨᱮᱱᱟᱜ ᱪᱟᱨᱟ ᱠᱚ ᱱᱤᱛᱚᱜ ᱫᱚ ᱯᱚᱝᱜᱚᱜᱼᱟ ᱡᱟᱦᱟᱱᱟᱜ ᱠᱚ ᱨᱚᱦᱚᱭ ᱦᱩᱭᱩᱜᱼᱟ, ᱡᱟᱦᱟᱸ ᱞᱮᱠᱟᱱᱟᱜ ᱫᱟᱨᱮ ᱜᱮ᱾ ᱫᱟᱨᱮ ᱨᱚᱦᱚᱭ ᱩᱪᱤᱛ ᱠᱟᱱᱟ, ᱢᱤᱫᱴᱮᱱ ᱫᱟᱨᱮ ᱢᱟᱜ ᱠᱚᱨᱛᱮ ᱜᱮᱞᱮ ᱢᱚᱬᱮ ᱜᱚᱴᱟᱝ ᱫᱟᱨᱮ ᱨᱮ ᱨᱚᱦᱚᱭ ᱦᱩᱭᱩᱜᱼᱟ᱾ ᱱᱚᱣᱟ ᱢᱤᱫᱴᱮᱱ ᱤᱭᱟᱹ ᱠᱟᱱᱟ ᱥᱮ ᱤᱭᱟᱹ ᱠᱟᱱᱟ ᱟᱨ ᱦᱚᱜᱼᱚᱭ ᱡᱮ ᱟᱥᱛᱮ ᱟᱥᱛᱮ ᱵᱚᱱ ᱟᱵᱚ ᱵᱚᱱ
ᱟᱹᱰᱤ ᱢᱚᱸᱡᱽ ᱵᱤᱱ ᱞᱟᱹᱭ ᱠᱮᱫᱟ ᱡᱮ ᱵᱟᱝᱢᱟ ᱫᱟᱨᱮ ᱨᱚᱦᱚᱭ ᱫᱚ ᱟᱹᱰᱤ ᱜᱮ ᱡᱟᱹᱨᱩᱲ ᱛᱟᱵᱚᱱᱟ ᱟᱨ ᱱᱚᱣᱟ ᱦᱚᱸ ᱵᱮᱱ ᱞᱟᱹᱭ ᱠᱮᱫ ᱪᱮᱫᱟᱜ ᱡᱮ ᱦᱚᱯᱚᱱ ᱦᱚᱯᱚᱱ ᱢᱟᱹᱭ ᱛᱟᱠᱚ ᱥᱮᱬᱟ ᱩᱪᱤᱛ ᱠᱟᱱᱟ ᱯᱨᱚᱠᱤᱛᱤ ᱨᱮ ᱡᱮ ᱡᱟ ᱡᱮ ᱫᱟᱨᱮ ᱠᱚᱠᱚ ᱨᱚᱦᱚᱭ ᱢᱟ ᱡᱟᱛᱮ ᱟᱠᱚᱣᱟᱜ ᱟᱠᱚ ᱨᱮᱱ ᱜᱚᱢᱠᱮ ᱠᱚ ᱱᱤᱭᱟᱹ ᱠᱚ ᱟᱠᱚ ᱠᱚ ᱥᱮᱪᱮᱫ ᱠᱚ ᱮᱢᱟ ᱠᱚᱢᱟ ᱡᱮ ᱵᱟᱝᱢᱟ ᱫᱟᱨᱮ ᱨᱚᱦᱚᱭ ᱫᱚ ᱡᱟᱹᱨᱩᱲ ᱠᱟᱱᱟ ᱱᱚᱣᱟ ᱠᱷᱚᱱᱟᱜ ᱜᱮ ᱟᱵᱚ ᱟᱹᱰᱤ ᱠᱤᱪᱷᱩ ᱵᱚᱱ ᱧᱟᱢ ᱫᱟ ᱡᱚᱛᱚᱣᱟᱜ ᱦᱚᱭ ᱦᱤᱸᱥᱤᱫ ᱠᱷᱚᱱᱟᱜ ᱟᱨᱟᱢᱵᱷᱚ ᱠᱟᱛᱮᱫ ᱚᱠᱥᱤᱡᱮᱱ ᱡᱷᱚᱛᱚ ᱠᱤᱪᱷᱩ ᱜᱮ ᱟᱵᱚ ᱚᱸᱰᱮ ᱠᱷᱚᱱᱟᱜ ᱵᱚᱱ ᱧᱟᱢ ᱫᱟ ᱥᱟᱦᱟᱱ ᱥᱟᱠᱟᱢ ᱠᱷᱚᱱᱟᱜ ᱼᱼ ᱚᱱᱟ ᱥᱟᱱᱟᱢ ᱠᱤᱪᱷᱩ ᱜᱮ ᱫᱟᱨᱮ ᱠᱷᱚᱱᱟᱜ ᱵᱚᱱ ᱧᱟᱢ ᱫᱟ ᱛᱚ ᱼᱼ ᱟᱵᱚ ᱫᱟᱨᱮ ᱨᱚᱦᱚᱭ ᱫᱚ ᱟᱹᱰᱤ ᱜᱮ ᱡᱟᱹᱨᱩᱲ ᱛᱟᱵᱚᱱᱟ ᱢᱤᱫᱴᱟᱝ ᱫᱟᱨᱮ ᱵᱚᱱ ᱢᱟᱜ ᱞᱮᱠᱷᱟᱱ ᱢᱚᱬᱮ ᱜᱚᱴᱟᱝ ᱫᱟᱨᱮ ᱟᱵᱚ ᱼᱼ ᱨᱚᱦᱚᱭ ᱞᱟᱜᱟᱣ ᱟᱵᱚᱱᱟ ᱛᱚ ᱟᱹᱰᱤ ᱵᱮᱥ ᱞᱤᱧ ᱵᱩᱡᱷᱟᱹᱣ ᱼᱼ ᱠᱮᱫᱟ᱾ ᱟᱹᱵᱤᱱ ᱥᱟᱞᱟᱜ ᱨᱚᱯᱚᱲ ᱠᱟᱛᱮᱫ ᱱᱤᱭᱟᱹ ᱠᱚ ᱠᱟᱛᱷᱟ ᱟᱹᱵᱤᱱ ᱵᱤᱱ ᱞᱟᱹᱭᱟᱫ ᱞᱤᱧᱟ ᱾ ᱛᱚ ᱟᱹᱵᱤᱱ ᱴᱷᱮᱱ ᱼᱼ ᱱᱤᱭᱟᱹ ᱜᱮᱞᱤᱧ ᱢᱮᱱᱼᱟ ᱡᱮ ᱮᱼᱼ ᱟᱹᱵᱤᱱ ᱥᱟᱞᱟᱜ ᱨᱚᱯᱚᱲ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾ ᱯᱚᱨᱚᱵᱚᱨᱛᱤ ᱥᱟᱛᱟᱢ ᱢᱮᱜ ᱮᱸᱼᱼ ᱡᱚᱠᱷᱚᱱ ᱜᱟᱞᱢᱟᱨᱟᱣ ᱦᱩᱭᱩᱜᱼᱟ ᱮᱴᱟᱜ ᱥᱟᱛᱟᱢ ᱟᱛᱮᱫ ᱞᱟᱝ ᱨᱚᱯᱚᱲᱟ᱾ ᱠᱟᱨᱭᱟ ᱨᱮ ᱡᱟᱦᱟᱸ ᱚᱠᱛᱚ ᱮᱢᱟᱫ ᱞᱟᱝ ᱼᱼ ᱛᱟᱦᱮᱸᱫ ᱤᱱᱟᱹ ᱫᱚ ᱮᱸ ᱠᱟᱹᱴᱤᱡ ᱪᱟᱵᱟ ᱦᱮᱡ ᱟᱠᱟᱱ ᱛᱟᱞᱟᱝᱼᱟ ᱾ ᱛᱚ ᱱᱤᱭᱟᱹ ᱵᱮᱲᱟ ᱫᱚ ᱱᱤᱝᱠᱟᱹ ᱜᱮ ᱟᱨᱦᱚᱸ ᱞᱟᱝ ᱨᱚᱯᱚᱲᱟ ᱦᱟᱸᱜ ᱾
ᱟᱪᱪᱷᱟ ᱡᱚᱠᱷᱚᱱ ᱟᱹᱣᱨᱤ ᱪᱟᱵᱟᱜᱼᱟ ᱛᱚ ᱩᱱ ᱜᱷᱟᱹᱲᱤᱡ ᱞᱟᱝ ᱞᱟᱹᱭᱮᱫᱼᱟ ᱱᱚᱣᱟ ᱠᱟᱨᱭᱟ ᱮᱯᱥ ᱵᱟᱨᱮ ᱛᱮᱜᱮ ᱵᱟᱨ ᱠᱟᱛᱷᱟ ᱞᱟᱝ ᱨᱚᱲᱟ ᱾ ᱛᱚ ᱠᱟᱨᱭᱟ ᱱᱤᱛᱚᱜ ᱡᱟᱦᱟᱸ ᱩᱸ ᱯᱞᱟᱴᱯᱷᱨᱚᱢ ᱡᱟᱦᱟᱸᱭ ᱮᱸ ᱤᱭᱟᱹᱭ ᱵᱮᱱᱟᱣ ᱟᱠᱟᱫ ᱫᱚ ᱱᱚᱣᱟ ᱫᱚ ᱼᱼ ᱦᱮᱸ ᱱᱚᱣᱟ ᱫᱚ ᱟᱵᱚ ᱟᱸ ᱠᱚ ᱞᱟᱹᱜᱤᱫ ᱟᱹᱰᱤ ᱱᱟᱯᱟᱭ ᱥᱮ ᱱᱚᱣᱟ ᱡᱟᱦᱟᱸ ᱮᱭᱟᱭ ᱡᱤᱱᱤᱥ ᱴᱟᱜ ᱡᱟᱦᱟᱸ ᱵᱮᱱᱟᱜ ᱠᱟᱱᱟ ᱼᱼ ᱱᱚᱣᱟ ᱠᱚ ᱟᱵᱚ ᱢᱚᱫᱽᱫᱷᱮ ᱨᱮ ᱮᱸ ᱟᱵᱚ ᱜᱟᱞᱚᱪ ᱦᱚᱪᱚ ᱵᱚᱱᱟᱭ ᱥᱮ ᱡᱟᱦᱟᱱᱟᱜ ᱤᱭᱟᱹ ᱡᱟᱦᱟᱱᱟᱜ ᱼᱼ ᱮᱸ ᱡᱟᱱᱠᱟᱨᱤ ᱮᱢᱟ ᱵᱚᱱᱟᱭ ᱡᱟᱦᱟᱸ ᱫᱚ ᱟᱵᱚ ᱵᱚᱱ ᱵᱩᱡᱽ ᱫᱟᱲᱮᱭᱟᱜᱼᱟ ᱠᱤᱱᱛᱩ ᱠᱷᱩᱵ ᱵᱷᱟᱜᱮ ᱢᱤᱫᱴᱟᱝ ᱱᱚᱣᱟ ᱮᱯᱥ ᱼᱼ ᱥᱮ ᱱᱚᱣᱟ ᱮᱯᱥ ᱛᱟᱞᱟ ᱛᱮ ᱟᱵᱚ ᱡᱟᱦᱟᱸᱭ ᱮᱸ ᱜᱚᱝᱠᱮ ᱱᱚᱣᱟ ᱵᱮᱱᱟᱣ ᱠᱟᱜ ᱟᱭ ᱱᱩᱭ ᱟᱹᱰᱤ ᱼᱼ ᱦᱮᱸ ᱢᱟᱱᱮ ᱟᱹᱰᱤ ᱵᱩᱫᱽᱫᱷᱤ ᱜᱮᱭᱟᱱ ᱵᱩᱫᱽᱫᱤᱭᱟᱱ ᱦᱚᱲ ᱢᱟᱱᱮ ᱟᱹᱰᱤ ᱼᱼ ᱵᱷᱟᱜᱮ ᱡᱤᱱᱤᱥ ᱩᱭᱦᱟᱹᱨ ᱵᱚᱱᱟ ᱟᱠᱟᱫᱼᱟ ᱥᱟᱱᱛᱟᱲ ᱠᱚ ᱱᱤᱭᱮ ᱦᱚᱸ ᱩᱭᱦᱟᱹᱨ ᱠᱟᱜᱼᱟᱭ ᱱᱚᱜᱼᱚ ᱱᱚᱣᱟ ᱠᱚ ᱡᱤᱱᱤᱥ ᱠᱚ ᱩᱭᱦᱟᱹᱨ ᱼᱼ ᱠᱟᱛᱮᱫ ᱱᱚᱣᱟ ᱟᱹᱰᱤ ᱵᱷᱟᱜᱮ ᱵᱩᱡᱷᱟᱹᱜ ᱠᱟᱱᱟ ᱡᱮ ᱱᱚᱣᱟ ᱠᱟᱨᱮ ᱠᱟᱨᱭᱟ ᱮᱯᱥ ᱼᱼ ᱟᱵᱚ ᱦᱮᱸ ᱦᱟᱱᱟ ᱮᱴᱟᱜ ᱨᱟᱡᱽᱡᱚ ᱮᱴᱟᱜ ᱨᱟᱡᱽᱡᱚ ᱠᱚ ᱨᱮᱱ ᱟᱵᱚ ᱵᱚᱱ ᱼᱼ
ᱟᱵᱚᱭᱟ ᱾ ᱥᱚᱞᱦᱮ ᱟᱵᱚᱱᱟ ᱥᱮ ᱟᱵᱚ ᱯᱚᱨᱚᱵᱚᱨᱛᱤ ᱠᱟᱞ ᱨᱮ ᱜᱚᱲᱚᱭ ᱮᱢ ᱫᱟᱲᱮ ᱟᱵᱚᱱᱟ ᱟᱨᱠᱤ ᱤᱱᱟᱹ ᱠᱷᱟᱹᱛᱤᱨ ᱼᱼ ᱛᱮ ᱱᱚᱣᱟ ᱫᱚ ᱵᱮᱱᱟᱣ ᱟᱠᱟᱱᱟ ᱛᱚ ᱟᱹᱰᱤ ᱢᱚᱡᱽ ᱜᱮ ᱟᱴᱠᱟᱨᱚᱜ ᱠᱟᱱᱟ᱾ ᱛᱚ ᱜᱚᱝᱠᱮ ᱱᱤᱭᱟᱹ ᱵᱮᱲᱟ ᱫᱚ ᱱᱤᱝᱠᱟᱹ ᱜᱮ ᱟᱨᱦᱚᱸ ᱮᱴᱟᱜ ᱥᱟᱛᱟᱢ ᱛᱮ ᱟᱨ ᱞᱟᱝ ᱼᱼ